ᱮᱸ ᱜᱚᱢᱠᱮ ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱡᱚᱦᱟᱨ ᱜᱮ
ᱜᱚᱝᱠᱮ ᱟᱹᱞᱤᱧᱟᱜ ᱨᱚᱲ ᱠᱚ ᱱᱟᱯᱟᱭ ᱥᱟᱺᱦᱤᱡ ᱟᱸᱡᱚᱢᱚᱜ ᱠᱟᱱᱟ
ᱦᱮᱸ ᱦᱮᱸ ᱱᱟᱯᱟᱭ ᱜᱮ ᱟᱸᱡᱚᱢᱚᱜ ᱠᱟᱱᱟ ᱮᱱᱟᱱ ᱫᱚ ᱵᱟᱝ ᱟᱸᱡᱚᱢᱚᱜ ᱠᱟᱱ ᱛᱟᱦᱮᱸᱫ ᱛᱟᱦᱞᱮ ᱟᱹᱞᱤᱧᱟᱜ ᱨᱚᱲ ᱵᱮᱱ ᱟᱸᱡᱚᱢᱫᱟ ᱥᱮ ᱵᱟᱝ
ᱦᱮᱸ ᱟᱵᱤᱱᱟᱜ ᱨᱚᱲ ᱞᱤᱧ ᱟᱸᱡᱚᱢ ᱮᱫᱟ ᱵᱷᱟᱞᱮ ᱞᱤᱧ ᱟᱸᱡᱚᱢ ᱫᱟ ᱥᱟᱦᱮᱫ ᱥᱚᱢᱮᱛ ᱛᱟᱦᱞᱮ ᱜᱚᱢᱠᱮ ᱠᱟᱹᱢᱤ ᱫᱚ ᱪᱮᱫ ᱠᱚᱵᱤᱱ ᱠᱟᱹᱢᱤᱭᱮᱫᱟ
ᱠᱟᱹᱢᱤ ᱫᱚ ᱱᱤᱛᱚᱜ ᱫᱚ ᱱᱚᱜᱚᱭ ᱟᱥᱵᱟᱥ ᱠᱚᱜᱮ ᱠᱟᱢᱤ ᱦᱩᱭ ᱠᱟᱱᱟ ᱡᱟᱦᱟᱸ ᱫᱚ ᱟᱹᱞᱤᱧ ᱥᱮ ᱥᱮᱛᱟᱜ ᱵᱮᱲᱟ ᱫᱚ ᱵᱟᱹᱞᱤᱧ ᱛᱟᱲᱟᱢ ᱫᱟᱲᱮᱜ ᱠᱟᱱᱟ ᱡᱟ ᱡᱚᱱᱱᱚ ᱱᱤᱛᱚᱜ ᱢᱟᱡᱟᱱ ᱵᱮᱲᱟ ᱛᱟᱲᱟᱢ ᱦᱩᱭᱩᱜ ᱠᱟᱱᱟ ᱮᱸ
ᱟᱪᱪᱷᱟ ᱜᱚᱢᱠᱮ ᱛᱟᱦᱚᱞᱮ ᱟᱹᱵᱤᱱ ᱫᱚ ᱦᱟᱜ ᱟᱹᱞᱤᱧ ᱫᱚ ᱫᱩᱲᱩᱵ ᱫᱩᱲᱩᱵ ᱛᱮᱞᱤᱧ ᱜᱚᱞᱯᱚᱭᱮᱫᱟ ᱟᱹᱵᱤᱱ ᱥᱟᱶ
ᱚ ᱟᱪᱪᱷᱟ ᱟᱪᱪᱷᱟ ᱟᱪᱪᱷᱟ
ᱟᱫᱚ ᱱᱚᱰᱮ ᱦᱚᱸ ᱟᱞᱮᱨᱮᱱ ᱜᱟᱛᱮ ᱠᱚᱲᱟ ᱠᱚᱠᱚ ᱡᱟᱣᱨᱟ ᱟᱠᱟᱱ ᱜᱮᱭᱟ
ᱟᱪᱪᱷᱟ ᱟᱪᱪᱷᱟ
ᱟᱫᱚ ᱡᱟᱣᱨᱟ ᱠᱟᱱᱟ ᱠᱚ ᱢᱮᱛᱟ ᱠᱚᱣᱟᱞᱤᱧ ᱴᱷᱤᱠ ᱜᱮᱭᱟ ᱟᱯᱮ ᱫᱚ ᱡᱟᱣᱨᱟ ᱦᱟᱛᱟᱲᱚᱜ ᱯᱮ ᱟᱹᱞᱤᱧ ᱫᱚ ᱠᱟᱹᱴᱤᱡ ᱞᱤᱧ ᱜᱚᱞᱯᱚ ᱞᱮᱜᱮ ᱟᱫᱚ ᱟᱹᱞᱤᱧ ᱱᱚ ᱛᱮᱞᱤᱧ ᱦᱮᱡ ᱮᱱᱟ
ᱟᱪᱪᱷᱟ
ᱫᱤᱭᱮ ᱜᱚᱝᱠᱮ ᱱᱟᱯᱟᱭ ᱜᱮᱭᱟ ᱵᱤᱱ ᱛᱚ
ᱦᱮᱸ ᱟᱹᱞᱤᱧ ᱫᱚ ᱱᱟᱯᱟᱭ ᱜᱮ ᱮᱠᱷᱚᱱ ᱫᱚ ᱟᱯᱟᱛᱚᱛᱚ ᱛᱟᱯᱚᱨ
ᱟᱪᱪᱷᱟ ᱟᱪᱪᱷᱟ
ᱮ ᱟᱵᱮᱱ ᱜᱮ ᱪᱮᱫ ᱠᱟ ᱦᱮᱸ ᱚᱲᱟᱜ ᱫᱩᱣᱟᱹᱨ ᱠᱚᱫᱚᱨᱮᱫ ᱠᱚᱨᱮᱫ ᱫᱚ ᱱᱤᱛᱚᱜ ᱫᱚ ᱥᱟᱯᱟ ᱥᱟᱹᱯᱤ ᱜᱮᱭᱟ ᱡᱚᱛᱚᱣᱟᱜ ᱵᱷᱟᱹᱞᱤ ᱜᱮᱭᱟ ᱡᱟᱦᱟ ᱧᱮᱞᱚᱜ ᱠᱟᱱᱟ ᱟᱨᱠᱤ ᱮᱸ ᱥᱟᱺᱜᱤᱧ ᱠᱷᱚᱱᱟᱜ ᱫᱚ ᱵᱟᱵᱮᱱ ᱵᱩᱡ ᱫᱟᱲᱮᱭᱟᱜᱼᱟ ᱵᱟᱵᱮᱱ ᱥᱩᱨ ᱞᱮᱱᱠᱷᱟᱱ ᱛᱟᱞᱦᱮ ᱟᱵᱮᱱ ᱞᱟᱹᱭ ᱵᱮᱱ ᱠᱷᱟᱹᱨᱟᱹᱭ ᱠᱚᱨᱮ ᱜᱮᱞᱤᱧ ᱠᱩᱞᱤ ᱞᱮᱵᱮᱱ ᱜᱮ
ᱚ ᱜᱚᱝᱠᱮ ᱟᱹᱞᱤᱧ ᱦᱚᱸ ᱠᱷᱟᱹᱨᱟᱹᱭ ᱨᱮ ᱦᱩᱲᱩ ᱠᱚᱞᱤᱧ ᱫᱚᱦᱚ ᱠᱟᱫᱟ ᱛᱚ ᱟᱫᱚ ᱵᱟᱹᱞᱤᱧ ᱧᱮᱞᱧᱟᱢ ᱮᱫᱟ ᱦᱟᱱᱛᱮ ᱫᱚ ᱟᱫᱚ ᱠᱷᱟᱹᱨᱟᱹᱭ ᱞᱮᱫᱞᱮ ᱠᱟ ᱠᱷᱟᱹᱨᱟᱹᱭ ᱞᱟᱛᱟᱨ ᱠᱚᱨᱮᱫ ᱫᱚ ᱥᱮᱛᱟ ᱠᱚᱠᱚ ᱵᱩᱨᱩᱢ ᱠᱟᱱᱟ ᱟᱫᱚ ᱩᱱᱠᱩ ᱦᱚᱸᱠᱚ ᱜᱤᱛᱤᱡ ᱠᱟᱱᱟ ᱨᱮᱭᱟᱲ ᱡᱟᱞᱟᱜ ᱥᱤᱛᱩᱝ ᱜᱚᱨᱚᱢ ᱠᱟᱱᱟ ᱛᱚ ᱫᱚᱢᱮ
ᱦᱮᱸ ᱦᱮᱸ ᱥᱤᱛᱩᱝ ᱛᱚ ᱫᱚᱢᱮ ᱥᱤᱛᱩᱝ ᱟᱞᱮ ᱥᱮᱫ ᱛᱚ ᱜᱚᱝᱠᱮ ᱥᱮᱛᱟ ᱛᱚ ᱟᱞᱟᱝ ᱛᱩᱫ ᱠᱟᱛᱮᱫ ᱠᱚ ᱩᱞᱤ ᱫᱟᱜ ᱠᱚ ᱟᱲᱟᱜ ᱮᱫᱟ ᱱᱚᱣᱟ
ᱚ ᱦᱮᱸ ᱜᱚᱝᱠᱮ ᱠᱤᱪᱷᱩ ᱠᱤᱪᱷᱩ ᱡᱟᱭᱜᱟ ᱜᱟᱨᱮ ᱟᱹᱞᱤᱧ ᱠᱷᱚᱵᱚᱨ ᱠᱚᱨᱮᱫ ᱞᱤᱧ ᱧᱮᱞ ᱮᱫᱟ ᱡᱮ ᱥᱮᱛᱟ ᱦᱚᱸᱠᱚ ᱟᱞᱟᱝ ᱠᱚ ᱩᱰᱩᱠ ᱮᱫᱟ ᱟᱫᱚ ᱟᱹᱞᱤᱧ ᱢᱚᱱᱮᱭᱮᱫᱟ ᱦᱚᱭᱛᱳ ᱨᱮᱸᱜᱮᱡ ᱡᱟᱞᱟ ᱠᱤᱱᱛᱩ ᱧᱮᱞ ᱠᱮᱫᱟᱞᱤᱧ ᱡᱮ ᱠᱷᱚᱵᱚᱨ ᱠᱚᱨᱮᱜ ᱡᱮ ᱨᱮᱸᱜᱮᱡ ᱡᱟᱞᱟ ᱫᱚ ᱵᱟᱝ ᱩᱱᱠᱩ ᱫᱚ ᱚᱱᱟ ᱦᱚᱲᱢᱚ ᱡᱚᱠᱷᱚᱱ ᱚᱛᱤᱨᱤᱠᱛᱚ ᱜᱚᱨᱚᱢᱚᱜ ᱛᱟᱠᱚᱣᱟ ᱢᱟᱱᱮ ᱟᱵᱚ ᱦᱚᱸᱛᱚ ᱡᱤᱵᱼᱡᱤᱭᱟᱹᱞᱤ ᱩᱱᱠᱩ ᱦᱚᱸ ᱡᱤᱵᱼᱡᱤᱭᱟᱹᱞᱤ ᱟᱫᱚ ᱜᱚᱨᱚᱢ ᱛᱚ ᱨᱟᱵᱟᱝ ᱜᱚᱨᱚᱢ ᱛᱚ ᱡᱷᱚᱛᱚ ᱦᱚᱲᱟᱜ ᱜᱮ ᱢᱮᱱᱟᱜᱼᱟ ᱟᱫᱚ ᱡᱚᱠᱷᱚᱱ ᱚᱛᱤᱨᱤᱠᱛᱚ ᱜᱚᱨᱚᱢᱚᱜ ᱠᱟᱱᱟ ᱩᱱᱫᱚ ᱟᱠᱚᱣᱟᱜ ᱚᱱᱟ ᱡᱟᱦᱟᱸ ᱵᱷᱤᱛᱤᱨ ᱨᱮ ᱡᱟᱦᱟᱸ ᱜᱚᱨᱚᱢ ᱡᱤᱱᱤᱥᱴᱟᱜ ᱚᱱᱟ ᱫᱟᱜ ᱠᱟᱛᱮᱫ ᱚᱱᱟ ᱫᱚ ᱱᱚᱣᱟ ᱩᱞᱤ ᱫᱟᱜ ᱛᱮᱭ ᱡᱷᱟᱨᱟᱣ ᱩᱰᱩᱝᱚᱜ ᱠᱟᱱᱟ ᱵᱩᱡ ᱢᱟᱱᱮ ᱥᱤᱥᱴᱮᱢ ᱵᱤᱱ ᱵᱩᱡ ᱫᱟᱲᱮᱭᱟᱫᱟ ᱛᱚ ᱟᱹᱵᱤᱱ
ᱦᱮᱸ ᱦᱮᱸ ᱦᱮᱸ ᱟᱞᱤᱧ ᱵᱩᱡ ᱫᱟᱲᱮᱭᱟᱫᱟ ᱞᱤᱧ ᱡᱮᱢᱚᱱ ᱟᱵᱚ ᱢᱟᱹᱱᱢᱤ ᱠᱚᱣᱟᱜ ᱫᱚ ᱡᱮᱢᱚᱱ ᱧᱮᱞ ᱵᱮᱱ ᱩᱫᱽᱜᱟᱹᱨ ᱞᱮᱱᱠᱷᱟᱱ ᱵᱚᱱ ᱛᱤ ᱡᱟᱸᱜᱟ ᱛᱮ ᱦᱚᱲᱢᱚ ᱠᱷᱚᱱᱟᱜ ᱩᱫᱽᱜᱟᱹᱨ ᱳᱰᱳᱠᱚᱜ ᱛᱟᱵᱚᱱᱟ ᱚᱱᱠᱟ ᱜᱮ ᱥᱤ ᱛᱟ ᱠᱚ ᱫᱚ ᱡᱮᱢᱚᱱ ᱩᱫᱽᱜᱟᱹᱨ ᱱᱟᱭ ᱡᱟᱦᱟᱸ ᱜᱷᱟᱢ ᱜᱚᱱᱛᱷᱤ ᱠᱚ ᱡᱟᱦᱟᱸ ᱠᱚ ᱞᱟᱹᱭ ᱫᱮᱠᱳ ᱛᱮᱫᱚ ᱚᱱᱮ ᱚᱱᱟ ᱡᱤᱱᱤᱥ ᱩ ᱴᱟᱹᱠᱟᱹᱨ ᱨᱮᱱᱟᱜ ᱚᱱᱟ ᱵᱟᱹᱱᱩᱜ ᱛᱟᱠᱚᱣᱟ ᱩᱱᱠᱩ ᱦᱚᱲᱢᱚ ᱨᱮ
ᱦᱮᱸ ᱦᱮᱸ ᱦᱮᱸ ᱜᱚᱝ ᱦᱮᱸ ᱜᱚᱢᱠᱮ ᱟᱵᱤᱱ ᱦᱮᱸ ᱵᱩᱡ ᱫᱟᱲᱮᱭᱟᱫᱟ ᱞᱤᱧ ᱵᱩᱡ ᱫᱟᱲᱮᱭᱟᱫᱟ ᱞᱤᱧ ᱦᱮᱸ ᱴᱷᱤᱠ ᱡᱟᱭᱦᱳᱠ ᱟᱹᱞᱤᱧ ᱚᱱᱟ ᱠᱟᱹᱴᱤᱡ ᱚᱱᱟ ᱚᱸᱰᱮᱜᱮ ᱠᱟᱹᱴᱤᱡ ᱵᱟᱞᱤᱧ ᱵᱩᱡᱽ ᱫᱟᱲᱮᱭᱟᱜ ᱛᱟᱦᱮᱸᱫ ᱟᱫᱚ ᱱᱤᱛᱳᱜ ᱫᱚ ᱠᱟᱹᱴᱤᱡ ᱠᱚᱥᱴᱚᱭᱮᱱ ᱛᱟᱹᱞᱤᱧᱟ ᱦᱤ ᱱᱤᱛᱳᱜ ᱫᱚ
ᱟᱪᱪᱷᱟ ᱟᱪᱪᱷᱟ ᱟᱪᱪᱷᱟ
ᱚᱱᱟᱜᱮ ᱵᱟᱹᱞᱤᱧ ᱵᱩᱡᱽ ᱫᱟᱲᱮᱭᱟᱜ ᱠᱟᱱ ᱛᱟᱦᱮᱱᱟ ᱜᱷᱟᱢ ᱜᱩᱱᱛᱤ ᱥᱮ ᱪᱮᱫ ᱠᱚ ᱢᱮᱛᱟᱜ ᱠᱟᱱᱟ ᱟᱫᱚ ᱟᱫᱚ ᱩᱱᱠᱩᱣᱟᱜ ᱛᱚ ᱩᱵ ᱢᱮᱱᱟᱜ ᱛᱟᱠᱚᱣᱟ ᱜᱚᱴᱟ ᱦᱚᱲᱢᱚ ᱦᱮᱸ ᱞᱳᱢ ᱛᱟᱦᱚᱞᱮ ᱚᱱᱟ ᱠᱷᱟᱹᱛᱤᱨ ᱜᱮ ᱡᱟᱹᱱᱤᱡ ᱪᱚᱝ ᱥᱤᱨᱡᱚᱱᱤᱭᱟᱹ ᱫᱚ ᱵᱟᱭ ᱩᱰᱩᱠ ᱦᱚᱪᱚᱣᱟᱜ ᱠᱟᱱᱟ ᱚᱱᱠᱟ ᱛᱮ ᱫᱚ
ᱦᱮᱸ ᱦᱮᱸ ᱴᱷᱤᱠ ᱵᱮᱱ ᱞᱟᱹᱭ ᱠᱮᱫᱟ ᱟᱨ ᱱᱚᱣᱟ ᱡᱟ ᱵᱟ ᱵᱟᱱ ᱠᱚ ᱧᱮᱞᱚᱜ ᱠᱟᱱᱟ ᱫᱟᱜ ᱚᱵᱷᱟᱵᱛᱮ ᱯᱩᱨᱟᱹ ᱫᱚ ᱟᱸᱡᱮᱫ ᱪᱟᱵᱟᱜ ᱠᱟᱱᱟ ᱮᱢᱚᱱᱮ ᱥᱤ ᱥᱤᱛᱩᱝ ᱮᱫᱟ ᱡᱟᱨ ᱡᱚᱱᱚ ᱱᱩᱠᱩ ᱥᱮᱛᱟ ᱠᱚᱦᱚᱸ ᱡᱮ ᱠᱟᱹᱴᱤᱡ ᱫᱟᱜ ᱧᱩ ᱥᱮ ᱡᱚᱵᱮᱜ ᱟᱠᱚ ᱚᱱᱟ ᱦᱚᱸ ᱵᱟᱝ ᱠᱚ ᱫᱟᱲᱮᱭᱟᱜ ᱠᱟᱱᱟ
ᱦᱩᱸ
ᱡᱚᱵᱮ ᱞᱮᱱᱠᱷᱟᱱ ᱜᱮ ᱱᱩᱠᱩ ᱫᱚ ᱢᱟᱱᱮ ᱞᱚᱞᱚ ᱜᱮᱭᱟ ᱥᱮ ᱛᱟᱦᱚᱞᱮ ᱫᱟᱹᱲ ᱨᱟᱠᱟᱵ ᱠᱟᱱᱟ ᱠᱚ ᱾
ᱦᱮᱸ ᱜᱚᱝᱠᱮ ᱛᱟᱦᱚᱞᱮ ᱟᱹᱵᱤᱱ ᱴᱷᱮᱱ ᱟᱹᱞᱤᱧᱟᱜ ᱢᱤᱫᱴᱟᱝᱻ ᱟᱨᱫᱟᱥ ᱛᱟᱦᱮᱱ ᱠᱟᱱᱟ ᱮᱸᱻ ᱡᱮ ᱱᱮᱛᱟᱨ ᱠᱚ ᱡᱟᱦᱟᱸ ᱧᱮᱞᱚᱜ ᱠᱟᱱᱟ ᱢᱟᱹᱭ ᱵᱟᱹᱵᱩ ᱛᱟᱠᱚ
ᱦᱮᱸ
ᱵᱟᱞᱮ ᱵᱟᱞᱮ ᱩᱢᱮᱨ ᱨᱮ ᱟᱨᱠᱤ
ᱦᱮᱸ ᱦᱮᱸ
ᱵᱟᱞᱮ ᱵᱟᱞᱮ ᱩᱢᱮᱨ ᱨᱮᱜᱮ ᱠᱚᱻ ᱡᱩᱨᱤ ᱡᱚᱝ ᱠᱟᱱᱟ ᱾ ᱥᱮ ᱠᱚ ᱡᱟᱶᱟᱭᱚᱜ ᱠᱟᱱ ᱾ ᱟᱫᱚ ᱱᱚᱣᱟ ᱵᱟᱨᱮ ᱛᱮ ᱡᱩᱫᱤᱻ
ᱵᱟᱨᱭᱟ ᱯᱮᱭᱟ ᱠᱷᱚᱱ ᱫᱚ ᱮᱠᱴᱩ ᱵᱮᱥᱤ ᱧᱚᱜ ᱜᱮ ᱞᱟᱹᱭ ᱵᱤᱱ ᱟᱹᱵᱤᱱ ᱟᱹᱵᱤᱱ ᱦᱚᱸ ᱠᱟᱹᱴᱤᱡ ᱞᱟᱹᱭ ᱵᱤᱱ ᱱᱚᱰᱮ ᱪᱮᱫ ᱞᱮᱠᱟ ᱵᱮᱯᱟᱨ ᱯᱟᱨ ᱛᱟᱠᱚ?
ᱦᱮᱸ ᱦᱮᱸ ᱟᱵᱮᱱ ᱡᱟᱦᱟᱸ ᱵᱮᱱ ᱞᱟᱹᱭ ᱠᱮᱫᱟ ᱱᱚᱣᱟ ᱫᱚ ᱟᱹᱰᱤ ᱵᱷᱟᱞᱮ ᱠᱩᱠᱞᱤ ᱵᱮᱱ ᱫᱚᱦᱚ ᱟᱠᱟᱫᱟ ᱾ ᱱᱚᱣᱟ ᱫᱚ ᱟᱹᱵᱤᱱ ᱧᱮᱞ ᱵᱮᱱ ᱡᱚᱠᱷᱚᱱ ᱜᱤᱫᱽᱨᱟᱹ ᱠᱚ ᱴᱷᱤᱠ ᱢᱚᱛᱚ ᱵᱟᱝ ᱠᱚ ᱯᱟᱲᱦᱟᱜᱼᱟ ᱥᱮ ᱚᱲᱟᱜ ᱦᱚᱲᱟᱜ ᱫᱮᱠᱷᱟ ᱥᱳᱱᱟ ᱵᱷᱟᱵᱽ ᱛᱮ ᱡᱮᱢᱚᱱ ᱦᱟᱴ ᱯᱟᱛᱟ ᱥᱮ ᱤᱥᱠᱩᱞ ᱠᱚᱠᱚ ᱪᱟᱞᱟᱜ ᱟᱠᱚ ᱦᱮᱸ ᱤᱥᱠᱩᱞ ᱠᱚᱠᱚ ᱪᱟᱞᱟᱜ ᱠᱟᱱ ᱟᱫᱚ ᱛᱟᱞᱦᱮ ᱚᱲᱟᱜ ᱠᱚ ᱨᱩᱣᱟᱹᱲ ᱦᱮᱡ ᱱᱟᱛᱚ ᱠᱚ ᱦᱮᱡ ᱱᱟᱠᱚ ᱟᱫᱚ ᱠᱷᱚᱵᱚᱨ ᱫᱚ ᱵᱟᱝ ᱠᱚ ᱦᱟᱛᱟᱣ ᱞᱟᱜᱼᱟ ᱡᱮᱻ ᱪᱤᱜ ᱠᱟ ᱯᱟᱲᱦᱟᱣ ᱦᱩᱭᱱᱟ ᱤᱥᱠᱩᱞ ᱨᱮ?
ᱥᱮ ᱛᱤᱦᱤᱧ ᱫᱚ ᱪᱮᱫ ᱠᱚᱠᱚ ᱯᱟᱲᱦᱟᱣ ᱠᱮᱫ
ᱪᱮᱫ ᱠᱚᱠᱚ ᱯᱟᱲᱦᱟᱣ ᱠᱮᱫ
ᱦᱮᱸ ᱠᱷᱟᱛᱟ ᱜᱮ ᱠᱟᱹᱴᱤᱡ ᱚᱴᱟᱜ ᱠᱟᱛᱮᱧ ᱧᱮᱞ ᱞᱮᱜᱮ ᱢᱟᱱᱮ ᱱᱮᱛᱼᱼ ᱼᱛᱟᱨ ᱠᱚ ᱜᱟᱨᱡᱮᱱ ᱛᱚ ᱚᱱᱟ ᱚᱴᱟᱜ ᱠᱟᱛᱮᱫ ᱡᱟᱦᱟᱸ ᱠᱷᱟᱛᱟ ᱧᱮᱞ ᱨᱮᱱᱟᱜ ᱢᱟᱱᱚᱥᱤᱠᱚᱛᱟ ᱫᱚ ᱪᱟᱵᱟ ᱩᱛᱟᱹᱨ ᱟᱠᱟᱱ ᱜᱮᱭᱟ᱾ ᱟᱠᱚ ᱟᱠᱚ ᱱᱤᱭᱟᱹ ᱠᱚ ᱵᱮᱥᱛᱚ ᱪᱟᱵᱟᱣ ᱟᱠᱟᱱᱟ᱾ ᱟᱪᱪᱷᱟ ᱫᱤᱭᱮ ᱫᱤᱭᱮ ᱛᱟᱨᱯᱚᱨᱮ
ᱡᱟᱨ ᱯᱷᱚᱞᱮ ᱩᱱᱠᱩ ᱫᱚ ᱟᱨᱦᱚᱸ ᱢᱟᱱᱮ ᱚᱞᱚᱜ ᱯᱟᱲᱦᱟᱜ ᱥᱮᱫ ᱫᱚ ᱩᱱᱟᱹᱜ ᱛᱟᱦᱚᱞᱮ ᱴᱟᱱ ᱪᱟᱵᱟᱜ ᱠᱟᱱ ᱛᱟᱠᱚᱣᱟ ᱠᱟᱨᱚᱱ ᱚᱞᱚᱜ ᱯᱟᱲᱦᱟᱜ ᱫᱚ ᱢᱤᱫᱴᱮᱱ ᱮᱢᱚᱱ ᱢᱤᱫᱴᱮᱱ ᱡᱤᱱᱤᱥ ᱠᱟᱱᱟ ᱡᱟᱦᱟᱸ ᱫᱚ ᱡᱟᱦᱟᱸ ᱫᱚ ᱢᱟᱱᱮ ᱦᱮᱸ ᱡᱟᱦᱟᱸᱭ ᱵᱷᱟᱞᱮᱭ ᱫᱟᱲᱮᱭᱟᱜᱼᱟ ᱟᱫᱚ ᱩᱱᱤ ᱫᱚ ᱵᱷᱟᱞᱮᱭ ᱵᱩᱡᱟ ᱟᱨ ᱡᱟᱦᱟᱸᱭ ᱵᱟᱭ ᱫᱟᱲᱮᱭᱟᱜᱼᱟ ᱩᱱᱤ ᱫᱚ ᱵᱮᱡᱟᱨᱮ ᱵᱩᱡᱟ ᱾ ᱡᱟᱨ ᱡᱚᱱᱱᱚ ᱚᱱᱟ ᱠᱷᱚᱱᱟᱜ ᱢᱟᱱᱮ ᱥᱟᱦᱟᱜ ᱥᱟᱱᱟ ᱟᱱᱤᱡᱼᱟ ᱾
ᱦᱮᱸ ᱥᱟᱦᱟ ᱦᱮᱸ ᱦᱮᱸ ᱟᱫᱚ ᱩᱱᱫᱚ ᱢᱚᱱᱮ ᱦᱩᱭᱩᱜᱼᱟ ᱡᱮ ᱚᱞᱚᱜ ᱚᱞᱚᱜ ᱯᱟᱲᱦᱟᱣ ᱫᱚ ᱫᱚᱢᱮ ᱦᱟᱢᱟᱞᱟ ᱚᱱᱟ ᱠᱷᱚᱱ ᱫᱚ ᱰᱟᱹᱝᱨᱤ ᱜᱩᱯᱤ ᱥᱮ ᱟᱨᱚ ᱡᱟᱦᱟᱱᱟᱜ ᱜᱮ ᱚᱱᱟ ᱫᱚ ᱡᱟᱹᱱᱤᱡ ᱡᱟᱹᱱᱤᱡ ᱨᱟᱣᱟᱞ ᱠᱚᱜᱼᱟ ᱠᱟᱹᱴᱤᱡ
ᱦᱮᱸ
ᱟᱨ ᱯᱟᱛᱟ ᱪᱷᱟᱛᱟ ᱫᱚ ᱦᱚᱸ ᱟᱵᱚ ᱥᱟᱱᱛᱟᱲ ᱠᱚᱣᱟᱜ ᱫᱚ ᱟᱹᱰᱤ ᱤᱱᱴᱟᱨᱼᱼ ᱦᱩᱭ ᱠᱟᱱᱟ ᱟᱨ ᱥᱟᱨᱟ ᱧᱤᱫᱟᱹ ᱯᱟᱼᱼ ᱼᱛᱟ, ᱜᱚᱢᱠᱮ ᱟᱵᱤᱱ ᱱᱚᱰᱮ ᱫᱤᱥᱚᱢ ᱦᱚᱲ ᱪᱮᱫ ᱥᱟᱸᱫᱮᱥ ᱵᱤᱱ ᱮᱢᱟ ᱠᱚ ᱠᱟᱱᱟ?
ᱦᱮᱸ ᱟᱨ ᱱᱚᱜᱼᱚᱭ ᱱᱟ ᱡᱮ ᱯᱟᱛᱟ ᱪᱷᱟᱛᱟ ᱠᱚ ᱪᱟᱞᱟᱜ ᱠᱟᱱᱟ ᱱᱚᱣᱟ ᱫᱚ ᱢᱤᱫᱴᱮᱱ ᱜᱟᱨᱡᱮᱱ ᱠᱚᱣᱟᱜ ᱵᱤᱨᱟᱴ ᱢᱟᱨᱟᱝ ᱵᱷᱩᱢᱤᱠᱟ ᱦᱮᱱᱟᱜᱼᱟ ᱡᱮ ᱜᱤᱫᱽᱨᱟᱹᱭ ᱪᱟᱞᱟᱜ ᱠᱟᱱᱟ ᱟᱠᱟᱨᱮᱭ ᱪᱟᱞᱟᱜ ᱠᱟᱱᱟ ᱛᱤᱱ ᱥᱟᱹᱜᱤᱧ ᱮ ᱪᱟᱞᱟᱜ ᱠᱟᱱᱟ
ᱟᱨ ᱚᱠᱚᱭ ᱟᱛᱮᱫ ᱜᱮ ᱵᱟᱭ ᱪᱟᱞᱟᱜ ᱠᱟᱱᱮ
ᱟᱛᱮᱫ ᱜᱮ ᱵᱟᱭ ᱪᱟᱞᱟᱜ ᱠᱟᱱᱟ? ᱦᱚᱸ ᱚᱱᱟ ᱠᱚ ᱦᱮᱸ ᱚᱱᱟ ᱚᱱᱟ ᱠᱚ ᱠᱟᱹᱴᱤᱡ ᱜᱟᱨᱡᱮᱱ ᱠᱚᱣᱟᱜ ᱥᱚᱛᱚᱨᱠᱚᱛᱟ ᱛᱟᱦᱮᱸ ᱫᱚᱨᱠᱟᱨ ᱥᱮ ᱾ ᱚᱱᱟ ᱠᱟᱛᱮᱫ ᱜᱤᱫᱽᱨᱟᱹ ᱠᱚᱫᱚ ᱢᱟᱱᱟ ᱵᱟᱨᱚᱱ ᱫᱚ ᱚᱵᱚᱥᱥᱳᱭ ᱜᱮ ᱫᱚᱨᱠᱟᱨ ᱠᱟᱱᱟ᱾
ᱟᱨ ᱡᱟᱦᱟᱸ ᱱᱤᱛᱚᱜ ᱯᱟᱛᱟ ᱪᱷᱟᱛᱟ ᱥᱟᱶᱛᱮ ᱡᱟᱦᱟᱸ ᱱᱤᱛᱚᱜ ᱯᱷᱳᱱ ᱠᱚᱠᱚ ᱦᱟᱛᱟᱣᱮᱫ ᱫᱚ ᱜᱤᱫᱽᱨᱟᱹ ᱠᱚ ᱥᱮ ᱚᱲᱟᱜ ᱦᱚᱲ ᱠᱚᱠᱚ ᱠᱤᱨᱤᱧ ᱟᱠᱚ ᱠᱟᱱᱟ᱾ ᱯᱟᱲᱦᱟᱣ ᱞᱟᱹᱜᱤᱫ ᱱᱚᱣᱟ ᱠᱚ ᱠᱚᱫᱚ ᱞᱤᱧ ᱞᱟᱹᱭᱟ ᱜᱚᱝᱠᱮ ᱡᱮ ᱩᱱᱟᱹᱜ ᱠᱚᱢ ᱩᱢᱮᱨ ᱨᱮᱫᱚ ᱱᱚᱣᱟ ᱠᱚᱫᱚ ᱵᱟᱝ ᱦᱟᱛᱟᱣ ᱜᱮ ᱴᱷᱤᱠᱟ ᱠᱟᱨᱚᱱ ᱯᱟᱲᱦᱟᱣ ᱞᱟᱹᱜᱤᱫ ᱜᱮ ᱠᱤ ᱯᱷᱳᱱ ᱫᱚ ᱞᱟᱜᱟᱜᱼᱟ? ᱵᱟᱝ ᱵᱟᱝ ᱯᱷᱳᱱ ᱫᱚ ᱵᱟᱝ ᱞᱟᱜᱟᱜᱼᱟ ᱯᱷᱳᱱ ᱫᱚ
ᱮ ᱦᱮᱸ ᱚᱠᱟᱴᱟᱜ ᱚᱠᱟᱴᱟᱜ ᱡᱚᱛᱷᱟᱛᱟ ᱯᱟᱲᱦᱟᱣ ᱞᱟᱹᱜᱤᱫ ᱫᱚ? ᱯᱷᱳᱱ ᱵᱷᱟᱞᱮᱜᱼᱟ ᱥᱮ ᱵᱩᱭ ᱵᱷᱟᱞᱮᱭᱟ?
ᱟᱹᱞᱤᱧ ᱞᱤᱧ ᱞᱟᱹᱭᱟ ᱜᱚᱝᱠᱮ ᱚᱱᱟ ᱠᱚᱢ ᱩᱢᱮᱨ ᱨᱮᱫᱚ ᱠᱚᱢ ᱩᱢᱮᱨ ᱨᱮᱫᱚ ᱵᱳᱭ ᱜᱮ ᱡᱚᱛᱷᱟᱛᱟ ᱢᱟᱱᱮ ᱮ ᱠᱟᱨᱚᱱ ᱛᱮ ᱦᱮᱸ ᱡᱚᱠᱷᱚᱱ ᱵᱮᱥᱤ ᱥᱮᱫ ᱵᱚᱱ ᱪᱟᱞᱟᱜᱼᱟ ᱥᱮ ᱪᱮᱛᱟᱱ ᱥᱮᱫ ᱵᱚᱱ ᱪᱟᱞᱟᱜᱼᱟ ᱛᱚᱠᱷᱚᱱ ᱫᱚ ᱚᱵᱚᱥᱥᱳᱭ ᱯᱷᱳᱱ ᱫᱚ ᱞᱟᱜᱟᱜᱼᱟ ᱡᱚᱛᱚ ᱠᱤᱪᱷᱩ ᱛᱚ ᱢᱟᱱᱮ ᱵᱩᱭ ᱨᱮᱫᱚ ᱥᱮ ᱡᱟᱦᱟᱸ ᱟᱵᱚ ᱠᱳᱪᱤᱝ ᱠᱚᱵᱚᱱ ᱯᱟᱲᱦᱟᱜᱼᱟ ᱚᱱᱟ ᱫᱚ ᱥᱩᱨ ᱥᱩᱯᱩᱨ ᱨᱮᱫᱚ ᱚᱱᱠᱟ ᱵᱟᱵᱚᱱ ᱧᱟᱢᱟ᱾ ᱡᱟᱦᱟᱸ ᱞᱟᱹᱜᱤᱫ ᱫᱚ ᱦᱮᱸ ᱚᱱᱞᱟᱭᱟ. ᱤᱱ ᱛᱮᱦᱚᱸ ᱠᱮᱞᱟᱥ ᱠᱚᱫᱚ ᱠᱚᱨᱟᱣ ᱦᱩᱭᱩᱜᱼᱟ ᱥᱮ ᱠᱳᱪᱤᱝ ᱠᱚᱵᱚᱱ ᱦᱟᱛᱟᱣ ᱜᱮᱭᱟ ᱚᱱᱟ ᱫᱚ ᱵᱚᱲᱚ ᱠᱟᱛᱮᱫ ᱡᱚᱠᱷᱚᱱ ᱩᱢᱮᱨ ᱡᱚᱠᱷᱚᱱ ᱩᱱᱤ ᱠᱚᱞᱮᱡᱽ ᱥᱮ ᱚᱱᱟ ᱪᱮᱛᱟᱱ ᱵᱚᱱ ᱪᱟᱞᱟᱜᱼᱟ ᱦᱩᱭ ᱩᱱ ᱥᱚᱢᱚᱭ᱾ ᱥᱮ ᱠᱚᱢ ᱠᱚᱢᱯᱮᱴᱤᱮᱴᱤᱵᱷ ᱞᱮᱵᱷᱮᱞ ᱨᱮᱵᱚᱱ ᱪᱟᱞᱟᱜᱼᱟ᱾ ᱛᱚᱠᱷᱚᱱ ᱚᱱᱟ ᱚᱱᱟ ᱠᱚᱨᱮ ᱮᱱ ᱠᱷᱟᱱ ᱯᱚᱨ ᱱᱚᱣᱟ ᱡᱟᱦᱟᱸ ᱤᱥᱠᱩᱞ ᱠᱚᱨᱮ ᱱᱚᱣᱟ ᱫᱚ ᱞᱤᱧ ᱞᱟᱹᱭᱟ ᱡᱮ ᱵᱳᱭ ᱱᱟᱜ ᱦᱟᱨᱰ ᱠᱚᱯᱤ ᱡᱟᱦᱟᱸ ᱛᱟᱦᱮᱱᱟ ᱚᱱᱟ ᱛᱮᱜᱮ ᱥᱮ ᱴᱤᱭᱩᱥᱨᱱ ᱯᱟᱲᱦᱟᱣ ᱠᱚ ᱠᱟᱛᱮᱫ ᱜᱮ ᱱᱚᱣᱟ ᱫᱚ ᱡᱚᱛᱚ ᱠᱤᱞᱭᱟᱨ ᱜᱟᱱᱚᱜᱼᱟ᱾
ᱟᱪᱷᱟ ᱟᱪᱪᱟ ᱟᱪᱷᱟ᱾
ᱡᱟᱭᱦᱳᱠ ᱜᱚᱝᱠᱮ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱠᱮᱫᱟ᱾ ᱮᱸ ᱡᱟᱭᱦᱳᱠ ᱡᱟᱹᱱᱤᱡ ᱫᱤᱥᱚᱢ ᱨᱮᱱ ᱦᱚᱲ ᱫᱚ ᱚᱠᱟ ᱴᱷᱮᱱ ᱪᱚᱝ ᱠᱟᱹᱴᱤᱡ ᱠᱚ ᱟᱫ ᱧᱚᱜ ᱞᱮᱫᱟ ᱾ ᱠᱟᱹᱴᱤᱡ ᱵᱤᱱ ᱥᱟᱵ ᱧᱟᱢᱟᱜ ᱠᱚᱣᱟ ᱾ ᱡᱟᱹᱱᱤᱡ ᱱᱚᱣᱟ ᱫᱚ ᱫᱚᱢᱮ ᱜᱮ ᱩᱯᱷᱚᱠᱟᱨ ᱦᱩᱭᱱᱟ ᱜᱚᱝᱠᱮ ᱱᱚᱣᱟ ᱫᱚ ᱾
ᱦᱮᱸ ᱜᱚᱝᱠᱮ ᱟᱫᱚ ᱟ ᱟᱵᱤᱱᱟᱜ ᱢᱚᱪᱟ ᱠᱷᱚᱱᱟᱜ ᱟᱸᱡᱚᱢ ᱥᱟᱱᱟᱭᱮᱫ ᱞᱤᱧᱟᱹ ᱦᱟᱯᱮᱱᱟᱜ ᱡᱟᱦᱟᱸ ᱢᱚᱱᱛᱚᱵᱩ ᱥᱮ ᱡᱟᱦᱟᱱᱟᱜ ᱟᱵᱮᱱᱟᱜ ᱠᱟᱛᱷᱟ ᱟᱨᱠᱤ ᱚᱱᱟ ᱵᱟᱝ ᱵᱟᱨᱭᱟ ᱡᱩᱫᱤ ᱵᱤᱱ ᱞᱟᱹᱭ ᱥᱟᱰᱮᱭᱟᱜ ᱠᱮᱭᱟ ᱾
ᱦᱮᱸ ᱜᱚᱝᱠᱮ ᱟᱫᱚ ᱟᱹᱞᱤᱧ ᱫᱚᱞᱤᱧ ᱞᱟᱹᱭᱟ ᱡᱮ ᱡᱮᱦᱮᱛᱩ ᱜᱤᱫᱽᱨᱟᱹ ᱩᱢᱮᱨ ᱫᱚᱢᱮ ᱜᱮ ᱵᱟᱞᱮ ᱜᱮᱭᱟ ᱾
ᱦᱮᱸ᱾
ᱟᱫᱚ ᱵᱟᱞᱮ ᱨᱮᱫᱚ ᱜᱟᱨᱡᱮᱱᱟᱜ ᱫᱚ ᱠᱚᱨᱛᱚᱵᱚ ᱜᱤᱫᱽᱨᱟᱹ ᱥᱟᱶ ᱢᱮᱥᱟ ᱠᱟᱛᱮᱫ ᱛᱟᱦᱮᱸ ᱦᱮᱸ ᱟᱡ ᱪᱮᱫ ᱯᱟᱸᱡᱟ ᱭᱮᱫᱟᱭ ᱥᱮ ᱟᱡ ᱪᱮᱫ ᱚᱵᱷᱟᱵᱽ ᱮ ᱵᱩᱡᱽ ᱮᱫᱟ ᱚᱱᱟ ᱠᱚ ᱯᱩᱨᱩᱱ ᱟᱨ ᱡᱩᱫᱤ ᱥᱚᱵ ᱥᱚᱢᱚᱭ ᱜᱮ ᱠᱟᱨᱡᱮᱱ ᱡᱩᱫᱤ ᱚᱵᱷᱟᱵᱽ ᱯᱩᱨᱚᱱ ᱨᱮᱜᱮ ᱵᱮᱥᱛᱚᱭ ᱛᱟᱦᱮᱱᱟᱭ ᱮᱸᱰᱮᱠᱷᱟᱱ ᱫᱚ ᱜᱤᱫᱽᱨᱟᱹ ᱫᱚ ᱟᱨᱦᱚ ᱰᱷᱮᱨ ᱜᱮ ᱡᱟᱹᱱᱤᱡ ᱠᱚ ᱵᱟᱹᱲᱤᱡ ᱩᱛᱟᱹᱨᱚᱜᱼᱟ ᱾ ᱟᱫᱚ ᱱᱮᱛᱟᱨ ᱫᱚ ᱱᱚᱝᱠᱟ ᱠᱟᱱᱟ ᱠᱚᱢᱤᱴᱤ ᱠᱚᱦᱚᱸ ᱟᱠᱚᱣᱟᱜ ᱞᱟᱵᱷ ᱞᱚᱥ ᱯᱟᱸᱡᱟ ᱞᱟᱹᱜᱤᱫ ᱧᱤᱫᱟᱹ ᱵᱷᱳᱨ ᱚᱨ ᱚᱨᱠᱮᱥᱴᱟᱨ ᱠᱚ ᱫᱚᱦᱚ ᱮᱫᱟ ᱚᱱᱟ ᱫᱚ ᱾ ᱟᱹᱞᱤᱧ ᱦᱚᱸ ᱟᱹᱞᱤᱧ ᱟᱹᱞᱤᱧ ᱫᱚ ᱥᱤᱲᱤᱡ ᱜᱮᱞᱤᱧ ᱧᱮᱞ ᱮᱫᱟ ᱜᱚᱝᱠᱮ ᱚᱱᱟ ᱫᱚ ᱾
ᱦᱮᱸ ᱱᱚᱶᱟ ᱫᱚ ᱠᱟᱛᱷᱟ ᱠᱟᱱ ᱜᱮᱭᱟ ᱾
ᱟᱹᱻ ᱡᱟᱦᱟᱸ ᱫᱚ ᱥᱤᱲᱤᱡ ᱞᱤᱧ ᱧᱮᱞ ᱮᱫᱟ ᱾ ᱢᱚᱱᱮ ᱦᱩᱭᱩᱜ ᱠᱟᱱᱟ ᱱᱚᱣᱟ ᱫᱚ ᱛᱚᱨᱚᱡ ᱛᱮ ᱜᱷᱟᱥᱟᱣ ᱨᱮᱦᱚᱸ ᱡᱟᱹᱱᱤᱡ ᱱᱚᱣᱟ ᱥᱤᱲᱤᱡ ᱫᱚ ᱡᱟᱹᱱᱤᱡ ᱵᱟᱝ ᱩᱪᱟᱹᱲ ᱪᱟᱵᱟᱜ-ᱟ ᱾
ᱦᱮᱸ
ᱦᱮᱸ ᱟᱫᱚ ᱟᱹᱵᱤᱱ ᱫᱚ ᱪᱮᱫ ᱞᱮᱠᱟ ᱪᱚ ᱵᱤᱱ ᱢᱚᱱᱮ ᱞᱤᱧᱟᱹ ᱵᱟᱠᱷᱟᱱ ᱫᱚ ᱟᱹᱞᱤᱧ ᱫᱚ ᱚᱱᱟ ᱠᱚᱫᱚ ᱮᱠᱫᱚᱢ ᱜᱮ ᱵᱟᱹᱞᱤᱧ ᱠᱩᱥᱤᱭᱟᱜ-ᱟ ᱱᱚᱣᱟ ᱠᱚᱨᱮᱫ ᱫᱚ ᱟᱹᱞᱤᱧ ᱫᱚᱞᱤᱧ ᱢᱮᱱ ᱵᱟᱲᱟ ᱠᱚᱜᱮᱭᱟ ᱜᱤᱫᱟᱹᱨ ᱠᱚ ᱡᱮ ᱵᱟᱹᱵᱩ ᱱᱚᱣᱟ ᱠᱚᱫᱚ ᱵᱟᱝ ᱡᱩᱛᱩᱜ ᱠᱟᱱ ᱛᱟᱵᱚᱱᱟᱭᱟ ᱥᱟᱨᱟ ᱧᱤᱫᱟᱹ ᱫᱚ ᱾
ᱦᱮᱸ
ᱟᱫᱚ ᱩᱱ ᱜᱤᱫᱽᱨᱟᱹ ᱫᱚ ᱦᱟᱹᱞᱤ ᱜᱤᱫᱽᱨᱟᱹ ᱵᱮᱥᱤ ᱞᱟᱹᱭ ᱟᱠᱚ ᱠᱷᱟᱱ ᱦᱚᱸ ᱟᱨ ᱦᱳᱸᱠᱚ ᱨᱟᱹᱜᱤᱜ ᱠᱟᱱᱟ ᱩᱥᱟᱹᱫᱚᱜ ᱠᱟᱱᱟ ᱾ ᱠᱟᱱᱟ ᱠᱚ ᱟᱫᱚ ᱟᱫᱚ ᱫᱚᱢᱮ ᱮᱠᱴᱟ ᱫᱚ ᱵᱟᱹᱞᱤᱧ ᱢᱮᱱ ᱫᱟᱲᱮᱭᱟᱠᱚ ᱠᱟᱱᱟ ᱾ ᱟᱫᱚ ᱵᱩᱡᱽ ᱫᱟᱲᱮᱭᱟᱜ ᱠᱟᱱᱟ ᱵᱤᱱ ᱛᱚ ᱱᱮᱛᱟᱨᱟᱜ ᱡᱟᱦᱟᱸ ᱫᱤᱥᱚᱢ ᱾
ᱦᱮᱸ ᱜᱚᱝᱠᱮ ᱟᱵᱤᱱ ᱡᱟᱦᱟᱸ ᱵᱤᱱ ᱞᱟᱹᱭ ᱠᱮᱫᱟ ᱵᱩᱡᱽ ᱠᱮᱫᱟ ᱞᱤᱧ ᱟᱹᱰᱤ ᱵᱷᱟᱞᱮ ᱠᱟᱛᱷᱟ ᱜᱮᱵᱤᱱ ᱞᱟᱹᱭ ᱠᱮᱫᱟ ᱱᱚᱣᱟ ᱡᱟᱦᱟᱸ ᱟᱛᱳ ᱦᱚᱲᱟᱜ ᱡᱟᱦᱟᱸᱭ ᱠᱚ ᱚᱨᱠᱮᱥᱴᱨᱟ ᱠᱚᱠᱚ ᱠᱚᱨᱟᱣ ᱦᱚᱪᱚᱭᱟ ᱟᱠᱚᱣᱟᱜ ᱞᱟᱵᱷ ᱞᱚᱥ ᱾ ᱚᱱᱠᱟ ᱠᱚ ᱧᱮᱞ ᱮᱫᱟ ᱠᱚ ᱚᱱᱟ ᱯᱷᱨᱤ ᱛᱮᱠᱚ ᱠᱚᱨᱟᱣ ᱦᱚᱪᱚᱭᱮᱫᱟ ᱱᱚᱝᱠᱟ ᱜᱮ ᱟᱵᱚᱣᱟᱜ ᱡᱟᱦᱟᱸ ᱫᱤᱥᱚᱢ ᱨᱮ ᱱᱚᱜ-ᱱᱚᱣᱟ ᱠᱚ ᱠᱤᱪᱷᱩ ᱠᱤᱪᱷᱩ ᱡᱤᱱᱤᱥ ᱦᱚᱸ ᱾ ᱢᱟᱱᱮ ᱥᱟᱫᱷᱟᱨᱚᱱ ᱦᱚᱲᱟᱜ ᱟᱵ ᱟᱵᱚᱣᱟᱜ ᱢᱟᱹᱱᱢᱤᱭᱟᱜ ᱠᱟᱛᱷᱟ ᱫᱚ ᱵᱟᱝᱠᱚ ᱩᱭᱦᱟᱹᱨ ᱮᱫᱟ ᱠᱚ ᱟᱠᱚ ᱦᱮᱸ ᱟᱠᱚ ᱡᱟᱦᱟᱸᱭ ᱯᱚᱞᱤᱴᱤᱥᱤᱭᱟᱱ ᱠᱚ ᱦᱮᱱᱟᱜ ᱠᱚᱣᱟ ᱾ ᱩᱱᱠᱩ ᱟᱠᱚᱣᱟᱜ ᱢᱟᱱᱮ ᱞᱟᱵᱷ ᱠᱚ ᱧᱮᱞ ᱠᱟᱛᱮ ᱛᱮᱜ ᱥᱮ ᱥᱩᱵᱤᱫᱟ ᱧᱮᱞ ᱠᱟᱛᱮ ᱟᱹᱰᱤ ᱠᱤᱪᱷᱩ ᱠᱚ ᱥᱟᱨᱛᱷᱚᱯ ᱛᱮ ᱯᱩᱨᱟᱹᱣ ᱞᱟᱹᱜᱤᱫ ᱠᱚ ᱟᱹᱰᱤ ᱠᱤᱪᱷᱩ ᱠᱚ ᱠᱚᱨᱟᱣ ᱮᱫᱟ ᱠᱚ ᱾
ᱦᱩᱸ ᱦᱩᱸ
ᱡᱟᱦᱟᱸ ᱫᱚ ᱥᱟᱹᱨᱤᱜᱮ ᱵᱟᱝ ᱴᱷᱤᱠᱟ ᱡᱟᱦᱟᱸ ᱟᱵᱮᱱ ᱵᱮᱱ ᱧᱟᱢ ᱫᱟᱛᱚ ᱦᱮᱸ ᱱᱚᱝᱠᱟ ᱡᱟᱸᱦᱟ ᱨᱮ ᱫᱟᱨᱮ ᱯᱟᱞᱟ ᱠᱚ ᱛᱟᱦᱮᱸ ᱠᱟᱱᱟ ᱚᱸᱰᱮ ᱠᱚ ᱢᱟᱜ ᱮᱫᱟ
ᱦᱮᱸ ᱜᱚᱝᱠᱮ ᱟᱫᱚ ᱪᱮᱫ ᱞᱤᱧ ᱢᱮᱛᱟ ᱵᱤᱱᱟ ᱡᱟᱭ ᱦᱳᱠ ᱜᱚᱝᱠᱮ ᱟᱹᱰᱤ ᱱᱟᱯᱟᱭ ᱱᱟᱯᱟᱭ ᱠᱟᱛᱷᱟ ᱜᱮ ᱵᱤᱧ ᱨᱚᱲ ᱠᱮᱫᱟ ᱟᱫᱚ ᱡᱷᱚᱛᱚᱣᱟᱜ ᱵᱟᱹᱜᱤ ᱛᱮᱜ ᱦᱤᱥᱠᱟᱹᱵ ᱠᱚ ᱵᱟᱹᱜᱤ ᱠᱟᱛᱮᱫ ᱢᱟᱹᱱᱢᱤ ᱢᱟᱹᱱᱢᱤ ᱞᱮᱠᱟ ᱵᱚᱱ ᱛᱟᱦᱮᱱᱟ ᱟᱫᱚ ᱚᱠᱛᱚ ᱠᱚᱦᱚᱸ ᱵᱤᱞᱚᱢ ᱦᱤᱡᱩᱜ ᱠᱟᱱᱟ ᱟᱫᱚ ᱢᱟ ᱮᱱᱠᱷᱟᱱ ᱵᱤᱫᱟᱹᱭ ᱵᱮᱲᱟ ᱨᱮᱫᱚ ᱢᱮᱸᱫ ᱫᱟᱜ ᱠᱚᱫᱚ ᱟᱞᱚ ᱵᱤᱱ
ᱦᱮᱸ ᱜᱚᱝᱠᱮ ᱢᱟ ᱮᱱᱠᱷᱟᱱ ᱵᱮᱲᱟ ᱥᱮᱫ ᱨᱟᱠᱟᱵ ᱠᱟᱛᱮᱫ ᱮᱢ ᱠᱮᱜ-ᱟ ᱞᱤᱧ ᱪᱟᱞ ᱠᱮᱜ-ᱟ ᱞᱤᱧ ᱪᱚᱰᱚᱨ ᱠᱮᱜ-ᱟ ᱞᱤᱧ ᱟᱛᱟᱝ ᱫᱟᱨᱟᱢ ᱠᱟᱛᱟᱞᱤᱧ ᱠᱟᱛᱟ ᱞᱤᱧ ᱵᱮᱱ
ᱦᱮᱸ ᱜᱚᱝᱠᱮ ᱢᱟ ᱛᱟᱦᱚᱞᱮ ᱟᱛᱟᱝ ᱠᱟᱛᱮᱫ ᱞᱤᱧ ᱞᱩᱛᱩᱨ ᱨᱮ ᱞᱤᱧ ᱨᱮᱵᱮᱫ ᱠᱟᱫᱟ ᱟᱵᱤᱱᱟᱜ ᱠᱟᱛᱷᱟ ᱠᱚ ᱟᱨ ᱠᱤ ᱦᱩ
ᱦᱮ ᱢᱟ ᱛᱟᱦᱞᱮ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱛᱟᱦᱞᱮ